ᱦᱮᱞᱳ
ᱦᱮᱸ ᱫᱟᱫᱟ ᱡᱚᱦᱟᱨ ᱜᱮ ᱾
ᱦᱳᱭ ᱡᱚᱦᱟᱨ ᱜᱮ ᱵᱚᱭᱦᱟ, ᱟᱪᱪᱷᱟ ᱛᱟᱦᱚᱞᱮ ᱢᱮᱱᱫᱟᱹᱧ ᱤᱧᱟᱹᱜ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱥᱮ?
ᱦᱳᱭ ᱦᱳᱭ ᱮᱠᱟᱞ ᱢᱟᱱᱮ ᱚᱱᱠᱟ ᱫᱚ ᱪᱮᱫ ᱜᱮ ᱵᱟᱝ ᱟᱸᱡᱚᱢᱚᱜ ᱠᱟᱱᱟ ᱮᱠᱟᱞ ᱱᱟᱯᱟᱭ ᱛᱮᱜᱮ ᱟᱸᱡᱚᱢ ᱟᱢᱟᱜ ᱨᱚᱲ ᱜᱮ ᱟᱸᱡᱚᱢᱚᱜ ᱠᱟᱱᱟ ᱾
ᱟᱪᱪᱷᱟ, ᱛᱟᱦᱚᱞᱮ ᱵᱚᱭᱦᱟ ᱪᱮᱫ ᱮᱢ ᱪᱤᱠᱟᱹᱭᱮᱫᱟ ᱱᱤᱛᱚᱜ ᱫᱚ?
ᱚᱱᱠᱟ ᱫᱚ ᱪᱮᱫ ᱜᱮ ᱵᱟᱝ ᱱᱚᱭᱛᱚ ᱠᱷᱮᱛ ᱥᱮᱫ ᱨᱮᱜᱮ ᱫᱩᱲᱩᱵ ᱦᱩᱭ ᱠᱟᱱᱟ ᱾ ᱚᱱᱠᱟᱛᱮ ᱪᱮᱫ ᱜᱮ ᱵᱟᱝ ᱪᱤᱠᱟᱹᱭ ᱦᱩᱭᱩᱜ ᱠᱟᱱᱟ ᱚᱱᱮ ᱴᱟᱠᱴᱟᱨ ᱛᱟᱺᱜᱤ ᱦᱩᱭ ᱠᱟᱱᱟ ᱩᱱᱤᱹ ᱜᱮ ᱛᱤᱱᱨᱮ ᱟᱹᱜᱩᱭ ᱮᱫᱟᱭ ᱦᱟᱸᱜ
ᱞᱟᱹᱭ ᱠᱟᱣᱫᱮᱭᱤᱧ ᱞᱚᱥᱚᱫ ᱾
ᱚ ᱟᱪᱪᱷᱟ ᱟᱹᱰᱤ ᱱᱟᱯᱟᱭ ᱜᱮ ᱛᱟᱦᱚᱞᱮ ᱪᱟᱥ ᱠᱟᱹᱢᱤ ᱠᱚᱫᱚ ᱮᱛᱚᱦᱚᱵ ᱠᱟᱜ ᱯᱮ ᱥᱮ ᱪᱮᱫ ᱞᱮᱠᱟ?
ᱦᱳᱭ ᱦᱳᱭ ᱮᱛᱚᱦᱚᱵ ᱟᱠᱟᱫ ᱞᱮ ᱡᱮᱢᱚᱱ ᱵᱟᱹᱭᱦᱟᱹᱲ ᱠᱚᱫᱚ ᱮᱦᱚᱵ ᱦᱩᱭ ᱠᱟᱱᱟ ᱾ ᱵᱥᱹᱫᱽ ᱠᱚ ᱥᱮᱱ ᱫᱚ ᱟᱹᱣᱨᱤ ᱪᱟᱞᱟᱜ ᱦᱩᱭᱩᱜᱼᱟ ᱦᱟᱸᱜ ᱾
ᱛᱟᱦᱚᱞᱮ ᱛᱮᱦᱮᱧ ᱫᱚ ᱫᱟᱜ ᱡᱟᱹᱲᱤ ᱠᱚ ᱚᱠᱟ ᱞᱮᱠᱟ ᱦᱩᱭᱱᱟ ᱟᱯᱮ ᱥᱮᱱ ᱫᱚ?
ᱦᱳᱭ ᱫᱟᱫᱟ ᱫᱟᱜ ᱡᱟᱹᱲᱤ ᱫᱚ ᱡᱮᱢᱚᱱ ᱥᱮᱛᱟᱜ ᱠᱷᱚᱱᱟᱜ ᱛᱮᱦᱮᱧ ᱫᱚ ᱡᱟᱹᱯᱩᱫ ᱯᱩᱨᱟᱹ ᱡᱟᱹᱯᱩᱫ ᱞᱮᱠᱟᱭ ᱤᱭᱟᱹ ᱟᱫᱟᱜ ᱛᱟᱦᱮᱸᱱᱟ ᱱᱚᱜᱼᱚᱭ ᱱᱤᱛᱚᱜ ᱜᱮ ᱱᱟᱥᱮᱱᱟᱜ ᱯᱷᱟᱸᱠ ᱠᱟᱜᱼ ᱟᱭ ᱫᱟᱜ ᱫᱚ ᱾ ᱨᱤᱢᱤᱞ ᱫᱚ ᱦᱮᱱᱟᱜ ᱜᱮᱭᱟ ᱾ ᱟᱯᱮ ᱥᱮᱱ ᱫᱚ ᱚᱠᱟ ᱞᱮᱠᱟ ᱛᱮᱦᱮᱧ ᱫᱚ ᱛᱟᱦᱞᱮ ᱫᱟᱜ ᱡᱟᱹᱲᱤ ᱫᱚ?
ᱦᱳᱭ ᱟᱞᱮ ᱥᱮᱱ ᱦᱚᱸ ᱟᱹᱰᱤ ᱥᱮᱛᱟᱜ ᱠᱷᱚᱱᱟᱜ ᱜᱮ ᱛᱮᱦᱮᱧ ᱫᱚ ᱡᱟᱹᱯᱩᱫ ᱟᱠᱟᱫ ᱞᱮᱠᱟᱜᱮ ᱞᱟᱜᱟᱣ ᱟᱠᱟᱫᱟᱭ,
ᱦᱳᱭ ᱦᱳᱭ ᱾
ᱟᱫᱚ ᱠᱷᱮᱛ ᱠᱚᱫᱚ ᱵᱷᱟᱜᱤ ᱴᱷᱤᱠ ᱜᱮ ᱫᱟᱜ ᱠᱟᱱᱟ ᱟᱫᱚ ᱥᱤ ᱦᱚᱪᱚ ᱞᱮ ᱠᱷᱟᱱ ᱜᱮ ᱟᱫᱚ ᱨᱚᱦᱚᱭ ᱵᱟᱲᱟ ᱦᱩᱭᱩᱜᱼᱟ ᱾
ᱟᱪᱪᱷᱟ ᱟᱪᱪᱷᱟ ᱟᱹᱰᱤ ᱱᱟᱯᱟᱭ ᱾
ᱟᱨ ᱱᱤᱭᱟᱹ ᱚᱠᱛᱚ ᱫᱚ ᱱᱚᱜᱼᱚ ᱱᱚᱝᱠᱟ ᱧᱮᱞᱚᱜ ᱠᱟᱱᱟ ᱡᱮ ᱥᱤ ᱞᱟᱹᱜᱤᱫ ᱦᱚᱸ ᱥᱮ ᱴᱨᱮᱠᱴᱟᱨ ᱠᱚᱦᱚᱸ ᱚᱱᱠᱟ ᱞᱮᱠᱟ ᱵᱟᱝ ᱧᱟᱯᱟᱢᱚᱜ ᱠᱟᱱᱟ ᱾
ᱮᱠᱟᱞ -ᱮᱠᱟᱞ ᱦᱳᱭ -ᱦᱳᱭ ᱾
ᱟᱯᱮ ᱥᱮᱫ ᱦᱚᱸ ᱚᱠᱟ ᱞᱮᱠᱟ ᱚᱱᱟ ᱤᱫᱤ ᱠᱟᱛᱮ ᱚᱠᱟᱞᱮᱠᱟ ᱤᱭᱟᱹ?
ᱦᱳᱭ, ᱦᱳ-ᱦᱳᱭ ᱟᱞᱮ ᱥᱮᱱ ᱦᱚᱸ ᱚᱱᱠᱟᱜᱮ ᱡᱮᱢᱚᱱ ᱢᱟᱱᱮᱜ ᱴᱨᱟᱠᱴᱚᱨ ᱠᱚᱫᱚ ᱚᱱᱠᱟ ᱞᱮᱠᱟ ᱫᱚ ᱵᱟᱝ ᱧᱟᱢᱚᱜ ᱠᱟᱱᱟ ᱞᱟᱭᱤᱱ ᱠᱟᱜ ᱦᱳᱭᱳᱜ ᱠᱟᱱᱟ ᱟᱨᱚ ᱢᱟᱱᱮ ᱛᱮᱹᱦᱮᱹᱧ ᱦᱚᱸ ᱧᱟᱢᱚᱜ ᱟᱥᱮ ᱵᱟᱝ ᱚᱱᱟ ᱨᱮᱱᱟᱜ ᱯᱩᱨᱟᱹ ᱴᱷᱤᱠ ᱫᱚ ᱵᱟᱹᱱᱩᱜᱼᱟ ᱾ ᱡᱮ ᱧᱟᱢᱚᱜ ᱜᱮᱭᱟ ᱢᱮᱱᱛᱮ ᱫᱚ ᱩᱱᱤ ᱢᱟᱱᱮ ᱟᱞᱮᱥᱮᱱ ᱫᱚ ᱱᱚᱝᱠᱟ ᱡᱟᱦᱟᱸ ᱥᱮᱡ ᱮ ᱤᱫᱤᱭᱮᱫᱟ ᱚᱱᱟ ᱥᱟᱭᱤᱰ ᱨᱮᱱᱟᱜ ᱢᱟᱱᱮ ᱡᱚᱛᱚᱭ ᱥᱤ ᱦᱚᱴᱚ ᱠᱟᱜ ᱠᱟᱱᱟ ᱚᱱᱟ ᱯᱚᱨᱮ ᱟᱨᱚ ᱱᱚᱛᱮ ᱛᱮᱭ ᱟᱹᱜᱩᱭᱮᱜᱼᱟ ᱾
ᱦᱳᱭ, ᱟᱫᱚ ᱚᱱᱠᱟ ᱞᱮᱠᱷᱟᱱ ᱜᱮ ᱩᱱᱠᱩᱣᱟᱜ ᱫᱚ ᱠᱟᱹᱴᱤᱡ ᱥᱩᱵᱤᱫᱷᱟᱜ ᱛᱟᱠᱚᱣᱟ ᱵᱟᱝ ᱥᱮ? ᱵᱟᱸᱠᱷᱟᱱ ᱦᱟᱸᱰᱮ ᱱᱟᱰᱮ ᱤᱫᱤ ᱛᱮᱫᱚ ᱚᱱᱟ ᱛᱟᱞᱟᱨᱮ ᱡᱟᱦᱟᱸ ᱯᱷᱟᱸᱠᱟ ᱤᱱᱟᱹᱜ ᱛᱮᱜᱮ ᱟᱨᱚ ᱮᱴᱟᱜ ᱡᱟᱭᱜᱟ ᱨᱮ ᱢᱤᱫᱴᱮᱱ ᱥᱤ ᱴᱷᱚ ᱠᱟᱜᱟᱭ ᱠᱷᱮᱛ ᱾ ᱚᱱᱠᱟ ᱞᱮᱠᱟ ᱦᱳᱭᱳᱜ ᱛᱟᱭᱟ ᱵᱟᱝ ᱛᱟᱦᱞᱮ ᱟᱯᱮ ᱥᱮᱱ ᱫᱚ ᱪᱮᱫ ᱛᱮ ᱚᱱᱟ ᱴᱟ ᱛᱟᱨ ᱢᱟᱱᱮ ᱚᱠᱟ ᱴᱚᱞᱟ ᱡᱷᱟᱵ ᱥᱚᱡᱟᱣᱟᱜ ᱱᱟᱦᱮᱞ ᱡᱟᱦᱟᱸ ᱛᱟᱦᱮᱱᱟ ᱚᱱᱠᱟ ᱞᱮᱠᱟᱱᱟᱜ ᱥᱮ ᱚᱱᱟ ᱨᱳᱴᱟᱨ ᱱᱟᱦᱮᱞ ᱛᱮᱠᱚ ᱥᱤᱭᱮ ᱠᱟᱱ?
ᱵᱟᱝ ᱫᱟᱫᱟ ᱟᱞᱮ ᱥᱮᱱ ᱫᱚ ᱱᱚᱝᱠᱟ ᱧᱮᱞᱚᱜ ᱠᱟᱱᱟ ᱡᱮᱢᱚᱱ ᱵᱟᱱᱟᱨ ᱜᱮᱠᱚ ᱵᱮᱣᱦᱟᱨᱮᱜᱼᱟ ᱢᱟᱱᱮ ᱨᱚᱴᱟᱨ ᱦᱚᱸ ᱥᱟᱶᱛᱮ ᱱᱚᱜᱚᱭ ᱤᱭᱟᱹ ᱦᱚᱸ ᱴᱟᱱᱟᱣᱟᱜ ᱦᱚᱸ ᱾
ᱟᱪ-ᱪᱷᱟ ᱾
ᱱᱤᱝᱠᱟ ᱞᱮᱠᱟ ᱟᱫᱚ ᱫᱟᱫᱟ ᱧᱮᱞᱚᱜ ᱠᱟᱱᱟ ᱡᱮᱢᱚᱱ ᱨᱚᱴᱟᱨ ᱛᱮᱫᱚ ᱢᱟᱱᱮ ᱯᱩᱨᱟᱹ ᱦᱟᱥᱟ ᱠᱚᱭ ᱞᱚᱥᱚᱫ ᱤᱫᱤᱭᱮᱜᱼᱟ ᱛᱚ ᱯᱩᱨᱟᱹ ᱜᱮᱡᱮᱨᱚᱜ ᱠᱟᱱᱟ ᱦᱩᱲᱩ ᱠᱚ ᱚᱱᱠᱟᱞ ᱞᱮᱠᱟ ᱵᱟᱝ ᱦᱳᱭᱳᱜ ᱠᱟᱱᱟ ᱟᱨ ᱚᱱᱟ ᱴᱟᱱᱟ ᱛᱮᱫᱚ ᱚᱱᱠᱟ ᱞᱮᱠᱟ ᱦᱟᱥᱟ ᱠᱚ ᱵᱟᱝ ᱞᱚᱥᱚᱫ ᱯᱩᱨᱟᱹ ᱫᱚ ᱵᱟᱝ ᱜᱮᱡᱮᱨ ᱩᱛᱟᱹᱨᱚᱜ ᱠᱟᱱᱟ ᱚᱱᱟ ᱠᱷᱟᱹᱛᱤᱨ ᱛᱮ ᱚᱱᱟ ᱛᱮᱜᱮ ᱧᱮᱞᱚᱜ ᱠᱟᱱᱟ ᱱᱟᱯ ᱯᱟᱭ ᱫᱚ ᱪᱟᱥ ᱫᱚ ᱦᱳᱭᱳᱜ ᱠᱟᱱᱟ ᱾
ᱦᱳᱭ, ᱢᱟᱱᱮ ᱱᱚᱣᱟ ᱫᱚ ᱟᱵᱚ ᱡᱟᱦᱟᱸ ᱱᱟᱦᱮᱞ ᱛᱮᱵᱚ ᱥᱤᱭᱟ ᱢᱟᱱᱮ ᱚᱱᱟ ᱞᱮᱠᱟ ᱜᱮ ᱦᱟᱥᱟ ᱠᱚᱭ ᱯᱟᱹᱴᱩᱵ ᱢᱟᱱᱮ ᱩᱞᱴᱟᱹᱣᱮᱫ ᱠᱟᱱᱟᱭ ᱚᱱᱟ ᱫᱚ ᱱᱟᱯᱟᱭᱚᱜ ᱠᱟᱱ ᱜᱮᱭᱟ ᱤᱭᱟᱹ ᱥᱤ ᱛᱮᱫᱚ ᱵᱟᱝ ᱥᱮ ᱾ ᱟᱪ-ᱪᱷᱟ, ᱛᱟᱦᱞᱮ ᱚᱱᱟ ᱡᱟᱦᱟᱸ ᱠᱚᱱᱟ ᱦᱮᱱ ᱴᱨᱟᱠᱴᱚᱨ ᱡᱟᱦᱟᱸ ᱠᱚ ᱢᱮᱛᱟᱜ ᱠᱟᱱᱟ ᱡᱟᱦᱟᱸ ᱫᱚ ᱚᱱᱟ ᱛᱤ ᱛᱮᱜᱮ ᱴᱷᱮᱞᱟᱣ ᱠᱟᱛᱮ ᱚᱱᱟ ᱫᱚᱠᱚ ᱵᱮᱵᱚᱦᱟᱨᱮᱫ ᱠᱟᱱᱟ ᱥᱮ ᱵᱟᱝᱟ?
ᱦᱳᱭ, ᱚᱱᱟ ᱦᱚᱸ ᱦᱮᱱᱟᱜ ᱜᱮᱭᱟ ᱢᱟᱱᱮ ᱚᱱᱟ ᱫᱚ ᱟᱫᱚ ᱚᱝᱠᱟ ᱞᱮᱠᱟ ᱚᱱᱟ ᱫᱚ ᱤᱭᱟᱹ ᱠᱚᱫᱚ ᱢᱟᱱᱮ, ᱵᱟᱠᱚ ᱞᱟᱜᱟᱭᱮᱫᱟ ᱚᱱᱟ ᱫᱚ ᱚᱲᱟᱜ ᱨᱮᱱᱟᱜ ᱮ ᱠᱚ ᱞᱟᱜᱟᱭᱮᱫ ᱛᱟᱠᱚᱣᱟ ᱡᱟᱦᱟᱸᱭᱟᱜ ᱠᱟᱱᱟ ᱩᱱᱤᱜᱮ ᱢᱟᱱᱮ ᱟᱭᱟᱜ ᱚᱲᱟᱜ ᱨᱮᱱᱟᱜ ᱯᱳᱭᱞᱳᱭ ᱯᱩᱨᱟᱹᱣᱟ ᱚᱱᱟ ᱯᱚᱨᱮ ᱟᱫᱚ ᱮᱴᱟᱜ ᱦᱚᱲᱟᱜ ᱫᱚ ᱚᱱᱠᱟ ᱠᱚ ᱞᱟᱹᱭᱮᱜᱼᱟ ᱾
ᱟᱫᱚ ᱱᱚᱣᱟ ᱚᱠᱛᱚ ᱫᱚ ᱡᱩᱫᱤᱢ ᱟᱯᱱᱟᱨᱟᱜ ᱜᱮ ᱡᱩᱫᱤ ᱞᱟᱦᱟ ᱵᱟᱢ ᱠᱟᱹᱢᱤ ᱥᱟᱹᱛ ᱞᱮᱠᱷᱟᱱ ᱫᱚ ᱮᱴᱟᱜ ᱦᱚᱲᱟᱜ ᱦᱚᱸ ᱪᱤᱠᱟ ᱛᱮᱢ ᱠᱟᱹᱢᱤᱭᱟ ᱵᱟᱝ ᱥᱮ ᱾
ᱦᱳᱭ -ᱦᱳᱭ ᱾
ᱛᱟᱞᱦᱮ ᱪᱟᱥᱵᱟᱥ ᱠᱚᱫᱚ ᱟᱹᱰᱤ ᱜᱮᱯᱮ ᱞᱟᱦᱟ ᱟᱠᱟᱜᱼᱟ ᱟᱞᱮ ᱥᱮᱱ ᱜᱮ ᱠᱟᱹᱴᱤᱡ ᱫᱚᱞᱮ ᱛᱟᱭᱚᱢ ᱟᱠᱟᱱᱟ ᱾
ᱦᱳᱭ -ᱦᱳᱭ ᱞᱟᱦᱟ ᱫᱚ ᱞᱟᱦᱟ ᱦᱩ ᱟᱠᱟᱱ ᱜᱮᱭᱟ ᱾ ᱱᱟᱥᱮᱱᱟᱜ ᱟᱫᱚ, ᱫᱟᱫᱟ ᱟᱯᱮᱥᱮᱱ ᱫᱚ ᱛᱟᱦᱞᱮ ᱚᱠᱟᱞᱮᱠᱟ ᱢᱟᱱᱮ ᱴᱨᱟᱠᱴᱟᱨ ᱠᱚᱥᱮ, ᱪᱮᱫ ᱠᱚᱯᱮ ᱵᱮᱣᱦᱟᱨᱮᱜᱼᱟ?
ᱦᱳᱭ, ᱟᱞᱮ ᱥᱮᱱ ᱦᱚᱸ ᱱᱮᱛᱟᱨ ᱫᱚ ᱧᱮᱞᱚᱜ ᱠᱟᱱᱟ ᱴᱨᱟᱠᱴᱚᱨ ᱜᱮ ᱵᱤᱥᱤ ᱠᱚ ᱵᱮᱵᱚᱦᱟᱨᱮᱫ ᱠᱟᱱᱟ ᱾
ᱦᱚᱭ -ᱦᱚᱭ ᱾
ᱟᱫᱚ, ᱚᱱᱟ ᱞᱮᱠᱟᱛᱮᱫᱚ ᱡᱚᱛᱚ ᱞᱮᱠᱟ ᱜᱮᱥᱮ ᱠᱟᱹᱢᱤ ᱠᱚ ᱪᱟᱨᱚᱜ ᱠᱟᱱ ᱛᱟᱠᱚᱣᱟ ᱾ ᱟ-ᱨ-ᱦ ᱾ ᱴᱟᱠᱴᱚᱨ ᱛᱮᱠᱷᱟᱱ ᱫᱚ ᱢᱤᱫ ᱜᱷᱟᱹᱲᱤᱡ ᱠᱟᱛᱮ ᱡᱟᱦᱟᱸ ᱨᱮ ᱥᱟᱵ ᱥᱚᱢᱚᱭ ᱞᱟᱜᱟᱣ ᱠᱟᱛᱮ ᱟᱫᱚ ᱚᱱᱟ ᱥᱟᱶᱛᱮ ᱢᱤᱫ ᱢᱤᱫ ᱫᱤᱱ ᱨᱮ ᱵᱟᱨᱭᱟ ᱠᱮ ᱠᱷᱮᱛ ᱦᱚᱸᱭ ᱥᱤ ᱫᱟᱲᱮᱭᱟᱜ ᱠᱟᱱᱟ ᱟᱨ ᱰᱟᱝᱨᱟ ᱱᱟᱦᱮᱞ ᱛᱮ ᱮᱱᱠᱷᱟᱱ ᱫᱚ ᱩᱱᱠᱤᱱ ᱦᱚᱸᱠᱤᱱ ᱞᱟᱸᱜᱟᱜᱼᱟ ᱥᱮ ᱠᱟᱹᱴᱤᱡ ᱫᱚ ᱡᱚᱲᱟᱣ ᱩᱱᱠᱤᱱ ᱦᱚᱸ ᱡᱤᱨᱟᱹᱣ ᱢᱮᱱᱟᱜᱼᱟ ᱵᱟᱝ
ᱮᱠᱟᱞ ᱮᱠᱟᱞ ᱦᱳᱭ
ᱟᱨᱚ ᱛᱟᱦᱚᱞᱮ ᱟᱯᱮᱥᱱ ᱫᱚ ᱡᱚᱠᱷᱚᱱ ᱠᱚ ᱤᱨᱮᱫ ᱠᱟᱱᱟ ᱦᱳᱨᱳ ᱠᱚ
ᱦᱳᱭ ᱦᱳᱭ
ᱩᱱ ᱚᱠᱛᱚ ᱫᱚ ᱪᱮᱫ ᱞᱮᱠᱟ ᱦᱚᱲ ᱜᱮᱠᱚ ᱫᱷᱩᱨᱟᱹᱣᱮᱫ ᱠᱚᱣᱟ ᱥᱮ ᱛᱚᱠᱷᱚᱱ ᱦᱚᱸ ᱜᱟᱹᱰᱤ ᱚᱱᱠᱟ ᱢᱮᱥᱤᱱ ᱠᱚᱠᱚ ᱟᱹᱜᱩᱭ ᱟᱹᱜᱩᱭᱮᱫ ᱠᱟᱱᱟ
ᱫᱟᱫᱟ ᱚᱱᱟ ᱫᱚ ᱮᱠᱷᱚᱱ ᱫᱚ ᱱᱚᱝᱠᱟ ᱠᱟᱱᱟ ᱡᱟᱦᱟᱸᱭ ᱫᱚ ᱢᱟᱱᱮ ᱠᱷᱮᱛ ᱠᱚ ᱢᱟᱱᱮ ᱡᱟᱹᱥᱛᱤ ᱧᱚᱜ ᱢᱮᱱᱟᱜ ᱛᱟᱠᱚᱣᱟ ᱟᱨ ᱚᱱᱠᱟ ᱞᱮᱠᱟ ᱠᱟᱹᱢᱤᱱ ᱠᱚ ᱵᱟᱠᱚ ᱧᱟᱢᱮᱫ ᱛᱟᱞᱦᱮ ᱠᱷᱟᱱ ᱫᱚ ᱜᱟᱹᱰᱤ ᱠᱚ ᱜᱮ ᱟᱨ ᱵᱟᱠᱷᱟᱱ ᱫᱚ ᱢᱟᱱᱮ ᱦᱚᱲ ᱜᱮᱠᱚ ᱤᱨ ᱦᱚᱪᱚᱭᱮᱫ ᱠᱚᱣᱟ
ᱟᱫᱚ ᱡᱟᱹᱥᱛᱤ ᱜᱮ ᱡᱟᱦᱟᱭ ᱠᱚ ᱧᱮᱞᱚᱜ ᱠᱟᱱᱟ ᱡᱮ ᱵᱟᱝᱢᱟ ᱡᱟᱦᱟᱭ ᱠᱚᱫᱚ ᱞᱟᱦᱟᱛᱮ ᱠᱟᱹᱢᱤ ᱠᱟᱛᱮᱫ ᱠᱚ ᱡᱚᱢᱮᱜ ᱠᱟᱱ ᱛᱟᱦᱮᱱᱟ ᱥᱮ ᱩᱱᱠᱩ ᱦᱚᱲᱳ ᱤᱨ ᱦᱚᱲᱳ ᱨᱚᱦᱚᱭ ᱠᱚ ᱥᱮᱱᱚᱜ ᱠᱟᱱ ᱛᱟᱦᱮᱱᱟ
ᱦᱳᱭ ᱦᱳᱭ
ᱩᱱᱠᱩ ᱠᱚᱦᱚᱸ ᱱᱮᱛᱟᱨ ᱫᱚ ᱠᱟᱹᱴᱤᱡ ᱱᱟᱥᱮᱱᱟᱜ ᱦᱩᱭ ᱵᱟᱹᱲᱛᱤᱭᱮᱱ ᱛᱟᱠᱚ ᱟᱫᱚ ᱧᱮᱞᱚᱜ ᱠᱟᱱᱟ ᱡᱮ ᱟᱠᱚ ᱜᱮ ᱠᱟᱹᱢᱤᱱᱠᱚ ᱟᱹᱜᱩᱭᱮᱜ ᱠᱚᱣᱟ ᱟᱠᱚ ᱜᱮ ᱢᱟᱱᱮ ᱜᱟᱹᱰᱤ ᱠᱚ ᱢᱮᱥᱤᱱ ᱠᱚᱠᱚ ᱞᱟᱜᱟᱣᱮᱜ ᱠᱟᱱᱟ ᱟᱫᱚ ᱚᱱᱟ ᱞᱮᱠᱟᱛᱮ ᱠᱟᱹᱢᱤᱭᱟᱹ ᱠᱚᱦᱚᱸ ᱠᱚ ᱠᱚᱢ ᱤᱫᱤᱜ ᱠᱟᱱᱟ ᱵᱟᱝ ᱥᱮ
ᱮᱠᱟᱞ ᱮᱠᱟᱞ ᱫᱤᱱ ᱫᱤᱱ ᱛᱮ ᱩᱱᱠᱩ ᱦᱚᱸᱠᱚ ᱠᱚᱢ ᱤᱫᱤᱜ ᱠᱟᱱᱟ
ᱚᱜ ᱚᱱᱟ ᱠᱚᱫᱚ ᱠᱟᱹᱴᱤᱡ ᱟᱵᱚᱣᱟᱜ ᱥᱟᱢᱟᱱ ᱮ ᱦᱚᱲ ᱠᱚᱣᱟᱜ ᱡᱟᱦᱟᱸ ᱜᱚᱲᱚ ᱜᱚᱯᱚᱲ ᱢᱤᱫᱴᱮᱱ ᱥᱟᱹᱜᱟᱹᱭ ᱛᱟᱦᱮᱸ ᱠᱟᱱᱟ ᱡᱮ ᱡᱩᱫᱤ ᱵᱟᱨ ᱯᱮ ᱦᱚᱲ ᱢᱮᱥᱟ ᱠᱟᱛᱮ ᱡᱮ ᱯᱟᱥᱟ ᱯᱟᱥᱤ ᱚᱲᱟᱜ ᱡᱩᱫᱤ ᱚᱱᱠᱟ ᱠᱤᱪᱷᱩ ᱡᱟᱦᱟᱸ ᱛᱟᱦᱮᱱᱟ ᱡᱮ ᱢᱤᱞᱟᱹᱣ ᱟᱛᱮ ᱡᱩᱫᱤ ᱠᱚ ᱢᱮᱱᱟ ᱛᱮᱦᱤᱧ ᱫᱚ ᱛᱟᱞᱦᱮ ᱟᱞᱮᱭᱟᱜ ᱞᱮ ᱨᱚᱦᱚᱭ ᱠᱮᱭᱟ ᱜᱟᱯᱟ ᱜᱟᱯᱟ ᱫᱚ ᱟᱯᱮᱭᱟᱜ ᱵᱚᱱ ᱨᱚᱦᱚᱭᱟ ᱛᱟᱨᱯᱚᱨᱮ ᱫᱤᱱ ᱫᱚ ᱩᱱ ᱠᱚᱣᱟᱜ ᱵᱚ ᱨᱚᱦᱚᱭᱟ ᱚᱱᱠᱟ ᱞᱮᱠᱟ ᱨᱚᱦᱚᱭ ᱞᱮᱠᱷᱟᱱ ᱫᱚ ᱧᱮᱞ ᱠᱚᱼᱟ ᱡᱮ ᱢᱤᱫᱴᱮᱡ ᱡᱟᱦᱟᱸ ᱟᱠᱚᱣᱟᱜ ᱥᱟᱹᱜᱟᱹᱭ ᱚᱱᱟ ᱠᱚ ᱟᱹᱰᱤ ᱱᱟᱯᱟᱭ ᱛᱮ ᱛᱟᱦᱮᱸ ᱠᱚᱜᱼᱟ ᱵᱟᱝ ᱥᱮ
ᱮᱠᱟᱞ ᱮᱠᱟᱞ ᱦᱚᱸ ᱥᱮᱫᱟᱭ ᱫᱚ ᱡᱮᱢᱚᱱ ᱦᱳᱭ ᱫᱟᱫᱟ ᱥᱮᱫᱟᱭ ᱡᱮᱢᱚᱱ ᱢᱟᱱᱮ ᱱᱚᱝᱠᱟ ᱦᱚᱸᱠᱚ ᱨᱚᱦᱚᱭᱮᱫ ᱛᱟᱦᱮᱱᱟ ᱡᱮ ᱛᱮᱦᱮᱧ ᱫᱚ ᱟᱢᱟᱜ ᱨᱚᱦᱚᱭ ᱦᱳᱭᱳᱜᱼᱟ ᱟᱨ ᱜᱟᱯᱟ ᱫᱚ ᱜᱟᱯᱟ ᱥᱮ ᱢᱮᱭᱟᱝ ᱫᱚ ᱟᱞᱮᱭᱟᱜ ᱦᱚᱸ ᱨᱚᱦᱚᱭ ᱦᱳᱭᱳᱜᱼᱟ
ᱦᱳᱭ ᱢᱟᱱᱮ ᱚᱱᱠᱟ ᱛᱟᱦᱮᱸ ᱠᱟᱱᱟ ᱡᱟᱦᱟᱸ ᱫᱚ ᱢᱟᱱᱮ ᱠᱩᱲᱟᱹᱭ ᱨᱮᱱᱟᱜ ᱥᱮ ᱴᱟᱠᱟ ᱠᱟᱹᱣᱰᱤ ᱨᱮᱱᱟᱜ ᱫᱚ ᱠᱳᱱᱳ ᱠᱟᱛᱷᱟ ᱜᱮ ᱵᱟᱝ ᱛᱟᱦᱮᱸ ᱠᱟᱱᱟ ᱵᱟᱝ ᱥᱮ ᱡᱚᱛᱚ ᱦᱚᱲᱟᱜ ᱜᱚᱲᱚ ᱜᱚᱯᱚᱲᱚ ᱢᱤᱫᱛᱮ ᱡᱚᱢᱼᱧᱩ ᱢᱟᱱᱮ ᱟᱹᱰᱤ ᱱᱟᱯᱟᱭ ᱜᱮ ᱵᱩᱡᱷᱟᱹᱣ ᱮᱫ ᱠᱟᱱ ᱛᱟᱦᱮᱱᱟ ᱠᱟᱹᱢᱤ ᱨᱮᱦᱚᱸ
ᱟᱨ ᱚᱱᱠᱟ ᱠᱷᱟᱱ ᱫᱚ ᱢᱟᱱᱮ ᱥᱟᱹᱜᱟᱹᱭ ᱦᱚᱸ ᱱᱟᱯᱟᱭ ᱛᱟᱦᱮᱱᱟ
ᱦᱳᱭ ᱢᱟᱱᱮ ᱡᱟᱦᱟᱸ ᱟᱹᱛᱩ ᱚᱲᱟᱜ ᱠᱚᱨᱮ ᱧᱮᱞᱚᱜᱚᱜᱼᱟ ᱡᱮ ᱢᱤᱫ ᱠᱟᱹᱴᱤᱡ ᱡᱟᱦᱟᱱᱟᱜ ᱛᱮᱜᱮ ᱠᱟᱹᱭᱡᱟᱹ ᱠᱷᱟᱹᱯᱟᱹᱨᱤ ᱠᱚ ᱚᱱᱟ ᱠᱚᱫᱚ ᱮᱛᱚᱢ ᱤᱫᱤᱭᱟ ᱠᱚᱢ ᱥᱮ
ᱮᱠᱟᱞ ᱮᱠᱟᱞ ᱦᱚᱭ
ᱛᱟᱞᱦᱮ ᱱᱮᱛᱟᱨ ᱫᱚ ᱚᱱᱠᱟ ᱞᱮᱠᱟ ᱫᱚ ᱟᱯᱮ ᱠᱚᱫᱚ ᱢᱟᱱᱮ ᱚᱱᱠᱟ ᱞᱮᱠᱟ ᱧᱮᱞᱚᱜ ᱠᱟᱱᱟ ᱥᱮ ᱵᱟᱝ ᱡᱮ ᱜᱚᱲᱚ ᱜᱚᱯᱚᱲᱚ ᱠᱟᱛᱮᱫ ᱠᱚ ᱨᱚᱦᱚᱭ ᱵᱟᱲᱟᱭᱮᱫ ᱠᱟᱱᱟ ᱥᱮ ᱠᱚ ᱤᱨᱮᱫ ᱠᱟᱱᱟ
ᱮᱠᱷᱚᱱ ᱫᱚ ᱫᱟᱫᱟ ᱱᱚᱝᱠᱟ ᱠᱟᱱᱟ ᱧᱮᱞᱚᱜ ᱠᱟᱱᱟ ᱡᱮ ᱡᱟᱦᱟᱸᱭ ᱠᱚᱫᱚ ᱴᱟᱠᱟ ᱮᱢᱟ ᱠᱚ ᱨᱮᱦᱚᱸ ᱚᱱᱠᱟ ᱞᱮᱠᱟ ᱠᱟᱹᱢᱤ ᱨᱮ ᱵᱟᱠᱚ ᱪᱷᱩᱴᱟᱹᱜ ᱠᱟᱱᱟ ᱢᱟᱱᱮ ᱪᱮᱫ ᱮᱢ ᱢᱮᱛᱟᱭᱟ ᱛᱟᱦᱚᱞᱮ ᱜᱟᱯᱟ ᱥᱮ ᱢᱮᱭᱟᱝ ᱫᱚ ᱠᱟᱹᱢᱤ ᱜᱚᱲᱚ ᱟᱹᱧ ᱢᱮ ᱢᱮᱱᱛᱮ ᱟᱫᱚ ᱞᱟᱹᱭᱟᱭ ᱡᱮ ᱤᱧ ᱫᱚ ᱦᱟᱹᱱᱤ ᱢᱮᱱ ᱠᱟᱣᱫᱤᱧᱟ ᱥᱮ ᱩᱱᱤ ᱱᱩᱭ ᱟᱫᱚ ᱵᱟᱝ ᱢᱮᱱ ᱠᱟᱫᱮᱭᱟ ᱥᱮ ᱵᱟᱝ ᱚᱱᱟ ᱦᱚᱸ ᱴᱷᱤᱠ ᱫᱚ ᱵᱟᱝ ᱵᱟᱝ ᱤᱭᱟᱹ ᱛᱮᱜᱮ ᱚᱱᱠᱟ ᱞᱟᱹᱭ ᱜᱚᱫᱟ ᱠᱚ
ᱦᱚᱭ ᱢᱟᱱᱮ, ᱠᱟᱹᱣᱰᱤ ᱮᱢ ᱠᱟᱛᱮᱜ ᱨᱮᱦᱚᱸ ᱧᱮᱞᱚᱜ ᱠᱟᱱᱟ ᱡᱮ ᱡᱟᱦᱟᱸ ᱥᱟᱹᱜᱟᱹᱭ ᱢᱤᱫᱴᱮᱡ ᱡᱟᱦᱟᱸ ᱵᱷᱟᱜᱤ ᱛᱚᱞᱚᱜ ᱠᱟᱱ ᱛᱟᱦᱮᱱᱟ ᱚᱱᱟ ᱞᱮᱠᱟᱛᱮ ᱞᱟᱦᱟ, ᱛᱮ ᱞᱮᱠᱟ ᱫᱚ ᱵᱟᱝ ᱛᱚᱞᱚᱜ ᱠᱟᱱᱟ ᱵᱟᱝ ᱥᱮ᱾ ᱱᱚᱣᱟ ᱜᱮᱛᱚ ᱟᱹᱰᱤ ᱵᱟᱹᱲᱤᱡ ᱥᱮᱜᱮ ᱥᱮᱱ ᱤᱫᱤᱜ ᱠᱟᱱ ᱛᱟᱵᱚᱱ ᱜᱮᱭᱟ᱾
ᱮᱠᱟᱞ ᱮᱠᱟᱞ ᱦᱚᱭ᱾
ᱞᱟᱦᱟ ᱛᱮᱜᱮ ᱛᱟᱦᱚᱞᱮ ᱯᱟᱞᱮᱱ ᱟᱹᱰᱤ ᱱᱟᱯᱟᱭ ᱜᱮ ᱛᱟᱦᱮᱸ ᱠᱟᱱᱟ ᱵᱟᱝ ᱥᱮ,
ᱦᱳᱭ ᱦᱳᱭ ᱦᱳᱭ᱾ ᱥᱮᱫᱟᱭ ᱠᱚᱫᱚ ᱡᱮᱢᱚᱱ ᱡᱷᱚᱛᱚ ᱞᱮᱠᱟᱱᱟᱜ ᱢᱟᱱᱮ ᱠᱟᱛᱷᱟ, ᱵᱩᱡᱷᱟᱹᱣ ᱮᱫ ᱛᱟᱦᱮᱱᱟ ᱠᱚ ᱟᱨ ᱱᱤᱛᱚᱜ ᱫᱚ ᱡᱮᱢᱚᱱ ᱟᱵᱚ ᱚᱞᱚᱜ ᱯᱟᱲᱦᱟᱜ ᱥᱮᱬᱟ ᱠᱟᱛᱮᱜ ᱨᱮᱦᱚᱸ ᱢᱟᱱᱮ, ᱚᱱᱠᱟ ᱞᱮᱠᱟ ᱫᱚ ᱵᱟᱝ᱾
ᱦᱳᱭ ᱥᱤᱠᱷᱱᱟᱹᱛ ᱛᱤᱱᱟᱹᱜ ᱵᱟᱹᱲ ᱛᱤᱜ ᱠᱟᱱᱟ ᱩᱱᱟᱹᱜ ᱜᱮ ᱦᱚᱲ ᱦᱚᱯᱚᱱ ᱠᱚᱣᱟᱜ ᱦᱚᱸ ᱢᱟᱱᱮ ᱟᱪᱟᱨ ᱵᱮᱵᱚᱦᱟᱨ ᱠᱚᱦᱚᱸ ᱠᱟᱹᱴᱤᱜ ᱵᱚᱫᱚᱞ ᱤᱫᱤᱜ ᱠᱟᱱ ᱛᱟᱠᱚᱣᱟ᱾
ᱦᱳᱭ ᱦᱳᱭ ᱦᱳᱭ,
ᱛᱟᱦᱚᱞᱮ ᱚᱱᱠᱟ ᱦᱚᱨᱩ ᱤᱨ ᱠᱚᱨᱮ ᱫᱚ ᱛᱟᱦᱚᱞᱮ ᱦᱚᱲ ᱫᱚ ᱠᱚᱫᱚ ᱚᱱᱠᱟ ᱫᱚ ᱵᱟᱠᱚ ᱫᱷᱩᱨᱟᱹᱮᱫ ᱠᱚᱣᱟ ᱥᱮ ᱪᱮᱫ ᱞᱮᱠᱟ ᱚᱱᱛᱮ?
ᱦᱳᱭ ᱦᱳᱭ ᱫᱷᱩᱨᱟᱹᱭ ᱫᱚ ᱫᱷᱩᱨᱟᱹᱭ ᱮᱫ ᱠᱚᱜᱮᱭᱟ ᱠᱚ ᱟᱫᱚ ᱚᱱᱮ ᱚᱱᱠᱟ? ᱢᱟᱱᱮ ᱡᱟᱦᱟᱸᱭ ᱠᱚᱣᱟᱜ ᱟᱹᱰᱤ ᱡᱟᱹᱥᱛᱤ ᱠᱷᱮᱛ ᱢᱮᱱᱟᱜ ᱛᱟᱭᱟ ᱛᱟᱦᱚᱞᱮ ᱠᱷᱟᱱ ᱫᱚ, ᱦᱚᱲ ᱠᱚ ᱡᱩᱫᱤ ᱵᱟᱭ ᱧᱟᱢᱮᱫ ᱠᱚᱣᱟ ᱛᱟᱦᱚᱞᱮ ᱠᱷᱟᱱ ᱫᱚ ᱜᱟᱹᱰᱤ ᱜᱮᱠᱚ ᱟᱹᱜᱩ ᱜᱚᱫᱮᱜᱼᱟ᱾
ᱟᱞᱮ ᱥᱮᱱ ᱦᱚᱸ ᱱᱚᱛᱮ ᱧᱮᱞ ᱞᱮᱠᱷᱟᱱ ᱫᱚ ᱚᱱᱟ ᱡᱟᱦᱟᱸ ᱵᱟᱹᱭᱦᱟᱹᱲ ᱠᱚ ᱨᱮᱱᱟᱜ ᱵᱟᱹᱭᱦᱟᱹᱨ ᱱᱚᱛᱮ ᱫᱚ ᱫᱚᱢᱮ ᱞᱚᱥᱚᱫ ᱛᱟᱦᱮᱱᱟ ᱥᱮ ᱟᱫᱚ ᱚᱱᱟ ᱞᱮᱠᱟ ᱛᱮ ᱦᱚᱲ ᱦᱚᱯᱚᱱ ᱠᱚ ᱡᱩᱫᱤᱢ ᱫᱷᱩᱨᱟᱹᱣ ᱠᱚᱣᱟ ᱮᱸᱰᱮ ᱠᱷᱟᱱ ᱠᱟᱹᱢᱤ ᱟᱹᱰᱤ ᱫᱤᱱ, ᱛᱤ ᱢᱟᱨᱠᱟᱨᱮ ᱩᱱᱠᱩ ᱫᱚ, ᱜᱟᱹᱰᱤ ᱠᱚᱠᱚ ᱠᱚ ᱞᱟᱜᱟᱣᱮᱜ ᱠᱟᱱᱟ ᱡᱟᱛᱮ ᱫᱤᱱ ᱩᱱᱟᱹᱜ ᱟᱞᱚ ᱦᱩᱭᱩᱜ ᱢᱟ᱾
ᱦᱳᱭ ᱦᱳᱭ,
ᱛᱟᱦᱚᱞᱮ ᱫᱚ ᱟᱹᱰᱤᱜᱮ ᱯᱟᱞᱮᱫ ᱵᱚᱫᱚᱞ ᱤᱫᱤᱜ ᱠᱟᱱ ᱛᱟᱵᱚᱱ ᱜᱮᱭᱟ ᱱᱚᱣᱟ ᱠᱚᱫᱚ ᱪᱮᱫ ᱪᱤᱠᱟᱹ ᱞᱮᱠᱷᱟᱱ ᱵᱚᱨᱚᱝ ᱟᱨᱚ ᱵᱮᱥ, ᱛᱮ ᱱᱟᱯᱟᱭᱚᱜ ᱛᱟᱵᱚᱱᱟ ᱚᱱᱠᱟ ᱞᱮᱠᱟ ᱨᱤᱠᱟᱹᱭ ᱞᱮᱠᱷᱟᱱ ᱫᱚ ᱱᱟᱯᱟᱭᱚᱜᱼᱟ ᱵᱟᱝ ᱥᱮ,
ᱦᱳᱭ ᱦᱳᱭ ᱱᱮᱛᱟᱨ ᱚᱱᱠᱟ ᱫᱚ ᱧᱮᱞ ᱞᱮᱠᱷᱟᱱ ᱡᱮᱢᱚᱱ ᱟᱵᱚ ᱫᱚ ᱱᱤᱛᱚᱜ ᱫᱚ, ᱚᱱᱠᱟ ᱞᱮᱠᱟ, ᱢᱟᱱᱮ ᱦᱚᱲ ᱠᱚᱦᱚᱸ ᱱᱤᱛᱚᱜ ᱫᱚ ᱦᱸᱤᱥᱟᱹ ᱥᱩᱭᱟᱹ ᱵᱤᱥᱤ ᱜᱚᱫ ᱠᱟᱱ ᱛᱟᱵᱚᱱᱟ᱾ ᱮᱠᱟᱞ ᱜᱮ᱾
ᱚᱱᱟ ᱡᱟᱦᱟᱸ ᱦᱤᱸᱥᱟᱹ ᱥᱤᱭᱟᱹ ᱠᱷᱟᱹᱛᱤᱨ ᱜᱮᱢᱟ ᱟᱵᱚᱣᱟᱜ ᱡᱟᱦᱟᱸ ᱥᱩᱞᱩᱠ ᱢᱤᱫᱴᱮᱜ ᱥᱟᱹᱜᱟᱹᱭ ᱚᱱᱟ ᱦᱚᱸ, ᱛᱚᱯᱟᱜ ᱤᱫᱤ ᱜᱚᱜ ᱠᱟᱱᱟ ᱵᱟᱝ ᱥᱮ᱾
ᱦᱳᱭ ᱦᱳᱭ,
ᱛᱟᱞᱦᱮ, ᱦᱤᱥᱠᱟᱹ ᱚᱱᱟ ᱦᱤᱥᱟᱹ ᱥᱩᱭᱟᱹ ᱫᱩᱥᱨᱟ ᱚᱲᱟᱜ ᱠᱚᱨᱮ ᱠᱟᱛᱮᱜ ᱠᱟᱹᱭᱡᱟᱹ ᱠᱷᱟᱹᱯᱟᱹᱨᱤ ᱚᱲᱟᱜ ᱯᱟᱥᱮ ᱚᱲᱟᱜ ᱠᱚᱨᱮ ᱚᱱᱟ ᱫᱚ ᱚᱠᱟᱞᱮᱠᱟ? ᱟᱯᱮ ᱥᱩᱨ ᱚᱱᱟ ᱠᱚᱨᱮ ᱫᱚ ᱪᱮᱫ ᱞᱮᱠᱟ ᱢᱮᱱᱟᱜ ᱟᱠᱟᱜᱼᱟ?
ᱦᱳᱭ ᱜᱚᱝᱠᱮ ᱫᱟᱫᱟ ᱚᱱᱟ ᱫᱚ ᱟᱞᱮ ᱥᱮᱱ ᱦᱚᱸ ᱟᱹᱰᱤ, ᱱᱤᱛᱚᱜ ᱚᱠᱛᱚ ᱨᱮᱫᱚ ᱟᱹᱰᱤ ᱡᱟᱹᱥᱛᱤ ᱜᱮ ᱧᱮᱞᱚᱜ ᱠᱟᱱᱟ᱾
ᱚᱱᱟ ᱫᱚ ᱡᱮᱢᱚᱱ ᱚᱲᱟᱜ ᱠᱷᱚᱱᱟᱜ ᱜᱮ ᱡᱩᱫᱤ ᱧᱮᱞ ᱞᱮᱠᱷᱟᱱ ᱫᱚ ᱡᱟᱦᱟᱸ ᱫᱚ ᱵᱚᱭᱦᱟ ᱵᱚᱭᱦᱮᱱ ᱵᱚᱭᱦᱟ ᱵᱚᱭᱦᱮ ᱜᱮ ᱡᱟᱦᱟᱸᱭ ᱦᱮᱸ ᱥᱮ ᱵᱟᱝ,
ᱦᱳᱭ ᱦᱳᱭ᱾
ᱩᱱᱠᱩ ᱜᱮ ᱧᱮᱞᱚᱜ ᱠᱟᱱᱟ ᱡᱮ ᱡᱟᱦᱟᱱᱟᱜ ᱦᱟᱥᱟ ᱡᱟᱭᱜᱟ ᱠᱷᱟᱹᱛᱤᱨ ᱜᱮ, ᱮᱯᱮᱨ ᱦᱮᱰᱮᱡ ᱦᱩᱭᱩᱜ ᱠᱟᱱ ᱛᱟᱠᱚ ᱜᱮᱭᱟ᱾ ᱟᱯᱮ ᱠᱚᱨᱮ ᱦᱚᱸ ᱚᱱᱠᱟ ᱫᱚ ᱢᱮᱱᱟᱜ ᱜᱮᱭᱟ ᱥᱮ?
ᱦᱳᱭ ᱦᱳᱭ ᱟᱞᱮ ᱠᱚᱞᱮ ᱦᱚᱸ ᱟᱞᱮ ᱠᱚᱨᱮ ᱦᱚᱸ ᱚᱱᱠᱟ ᱫᱚ ᱦᱮᱱᱟᱜ ᱜᱮᱭᱟ᱾ ᱡᱮᱢᱚᱱ ᱟᱹᱠᱤᱱ ᱵᱚᱭᱦᱟ ᱛᱟᱞᱟ ᱨᱮᱜᱮ ᱚᱱᱠᱟ ᱞᱮᱠᱟ ᱠᱟᱛᱷᱟ ᱠᱚᱛᱮᱠᱤᱱ ᱵᱟᱝ ᱤᱭᱟᱹᱜ ᱠᱟᱱᱟ,
ᱟᱫᱚ ᱧᱮᱞᱚᱜᱚᱜ ᱠᱟᱱᱟ ᱩᱱᱠᱤᱱ ᱫᱚ ᱟᱹᱠᱤᱱ ᱚᱲᱟᱜ ᱠᱷᱚᱱᱟᱜ ᱜᱮᱫ ᱦᱤᱥᱠᱟᱹ ᱦᱩᱞᱩᱝ ᱛᱮ ᱡᱟᱦᱟᱸ ᱢᱚᱱᱮ ᱠᱚᱭ ᱤᱭᱟᱹ ᱠᱚᱜ ᱛᱟᱹᱠᱤᱱ ᱠᱟᱱᱟ, ᱟᱫᱚ ᱵᱟᱹᱠᱤ ᱦᱚᱲ ᱥᱟᱶ ᱜᱮ ᱚᱱᱠᱟᱠᱟᱜ ᱜᱮ ᱦᱩᱭᱩᱜ ᱠᱟᱱᱟ ᱦᱮᱸᱥᱮ ᱵᱟᱝ
ᱮᱠᱟᱞ ᱮᱠᱟᱞ, ᱦᱚᱭ ᱾ ᱱᱤᱛᱚᱜ ᱚᱠᱛᱚ ᱨᱮᱫᱚ, ᱧᱮᱞᱚᱜ ᱠᱟᱱᱟ, ᱡᱮᱢᱚᱱ ᱡᱟᱦᱟᱸᱱᱟᱜ ᱤᱭᱟᱹ ᱠᱚᱦᱚᱸ ᱢᱟᱱᱮ, ᱚᱱᱠᱟ ᱞᱮᱠᱟ, ᱜᱚᱲᱚ ᱠᱚᱫᱚ, ᱵᱟᱝ ᱧᱟᱢᱚᱜ ᱠᱟᱱᱟ ᱾
ᱟᱫᱚ ᱮᱸᱰᱮᱠᱷᱟᱱ ᱫᱚ ᱜᱚᱲᱚ ᱜᱚᱯᱚᱲ
ᱦᱳᱭ ᱦᱳᱭ ᱾
ᱚᱱᱟ ᱠᱷᱟᱹᱛᱤᱨ ᱛᱮᱜᱮ, ᱵᱟᱝ ᱥᱮ?
ᱦᱳᱭ ᱦᱳᱭ ᱾
ᱦᱟᱞᱳ, ᱨᱚᱲ
ᱦᱳᱭ ᱦᱳᱭ, ᱟᱸᱡᱚᱢᱚᱜ ᱠᱟᱱᱟ, ᱤᱧᱟᱹᱜ ᱨᱚᱲᱮᱢ ᱟᱸᱡᱚᱢᱮᱫᱼᱟ ᱾
ᱦᱳᱭ ᱟᱸᱡᱚᱢᱚᱜ ᱠᱟᱱᱟ, ᱾ ᱚᱱᱟᱜᱮ ᱠᱟᱹᱴᱤᱡ ᱛᱷᱤᱨᱜᱚᱫ ᱞᱮᱱᱛᱮ, ᱢᱚᱱᱮ ᱦᱩᱭᱩᱜ ᱠᱟᱱᱟ ᱾ ᱵᱟᱝ ᱟᱸᱡᱚᱢᱚᱜ ᱠᱟᱱᱟ, ᱥᱮ ᱪᱮᱫ?
ᱟᱪᱪᱷᱟ ᱟᱪᱪᱷᱟ ᱾
ᱦᱳᱭ, ᱛᱟᱦᱚᱞᱮ, ᱟᱨ ᱚᱱᱠᱟ ᱪᱮᱫ ᱠᱚ, ᱦᱳᱭ ᱢᱟ, ᱞᱟᱹᱭ ᱢᱮ ᱾
ᱫᱟᱫᱟ, ᱛᱟᱦᱚᱞᱮ ᱟᱢ ᱫᱚ, ᱚᱱᱠᱟ ᱫᱚ, ᱪᱮᱫ ᱠᱚᱢ ᱪᱤᱠᱟᱹᱭᱮᱫᱼᱟ? ᱮᱠᱷᱟᱱ ᱫᱚ ᱾
ᱚᱼ ᱱᱮᱠᱷᱚᱱ ᱫᱚ, ᱪᱤᱠᱟᱹ ᱫᱚ, ᱵᱟᱝ ᱦᱩᱭᱩᱜ ᱠᱟᱱᱟ ᱾ ᱤᱧᱫᱚ ᱱᱚᱛᱮ, ᱱᱤᱛᱚᱜ ᱫᱚ, ᱯᱟᱲᱦᱟᱣ ᱚᱞᱚᱜ ᱯᱟᱲᱦᱟᱣ, ᱦᱩᱭᱩᱜ ᱠᱟᱱᱟ ᱾
ᱟᱪᱪᱷᱟ, ᱟᱪᱪᱷᱟ, ᱟᱹᱰᱤ ᱱᱟᱯᱟᱭ, ᱟᱹᱰᱤ ᱱᱟᱯᱟᱭ,
ᱪᱟᱥ ᱠᱟᱹᱢᱤ ᱠᱚ, ᱫᱷᱩᱨᱟᱹᱣ ᱦᱩᱭ ᱠᱟᱱᱛᱮ, ᱠᱟᱹᱴᱤᱡ ᱚᱱᱛᱮ ᱦᱚᱸ, ᱜᱚᱲᱚ ᱵᱟᱲᱟ, ᱦᱩᱭᱩᱜ ᱠᱟᱱ ᱜᱮᱭᱟ ᱾
ᱦᱳᱭ, ᱦᱳᱭ ᱾ ᱱᱤᱛᱚᱜ ᱚᱠᱛᱚ ᱨᱮᱫᱚ, ᱚᱞᱚᱜ ᱯᱟᱲᱦᱟᱣ ᱦᱚᱸ ᱵᱟᱝ? ᱤᱧ ᱫᱟᱫᱟ, ᱚᱱᱠᱟ ᱫᱚ, ᱪᱮᱫ ᱜᱮ ᱵᱟᱝ ᱡᱚᱢᱟᱹᱧ ᱱᱤᱛᱚᱜ ᱫᱚ, ᱪᱟᱥᱵᱟᱥ ᱥᱟᱶ ᱛᱮ ᱚᱲᱟᱜ ᱠᱚᱨᱮᱱᱟᱜ ᱠᱟᱹᱢᱤ ᱠᱚ, ᱚᱱᱟ ᱥᱟᱶᱛᱮ ᱚᱞᱚᱜ ᱯᱟᱲᱦᱟᱜ ᱨᱮᱦᱚᱸ, ᱡᱚᱲᱟᱣ ᱫᱚ, ᱦᱮᱱᱟᱜ ᱞᱤᱧ ᱜᱮᱭᱟ ᱾
ᱟᱪᱪᱷᱟ ᱾ ᱚᱱᱟ ᱟᱹᱰᱤ ᱱᱟᱯᱟᱭ ᱜᱮ, ᱥᱮ ᱚᱞᱚᱜ ᱯᱟᱲᱦᱟᱣ ᱫᱚ, ᱡᱚᱛᱚ ᱦᱚᱲᱟᱜ ᱜᱮ, ᱞᱟᱹᱠᱛᱤ ᱠᱟᱱ ᱛᱟᱵᱚᱱ ᱜᱮᱭᱟ, ᱵᱟᱝ ᱥᱮ ᱾
ᱮᱠᱟᱞ, ᱮᱠᱟᱞ ᱦᱳᱭ, ᱱᱤᱭᱟᱹ ᱱᱤᱭᱟᱹ ᱚᱠᱛᱚ ᱨᱮᱫᱚ, ᱚᱞᱚᱜ ᱯᱟᱲᱦᱟᱣ ᱵᱟᱝ ᱥᱮᱬᱟ ᱞᱮᱠᱷᱟᱱ ᱫᱚ, ᱚᱱᱠᱟ ᱞᱮᱠᱟ ᱫᱚ, ᱪᱮᱫ? ᱵᱟᱝ ᱜᱟᱱᱚᱜᱼᱟ ᱾
ᱟᱨ, ᱡᱟᱦᱟᱸᱱᱟᱜ ᱠᱚᱨᱮ ᱜᱮᱥᱮ, ᱚᱞᱚᱜ ᱯᱟᱲᱦᱟᱣ ᱥᱮᱨᱟ ᱠᱟᱛᱮᱫ, ᱡᱟᱦᱟᱸ ᱢᱤᱫᱴᱮᱱ ᱵᱩᱡᱽ ᱵᱩᱡᱷᱟᱹᱣ ᱨᱮᱱᱟᱜ, ᱡᱟᱦᱟᱸ ᱢᱤᱫᱴᱮᱱ ᱥᱚᱠᱛᱤ ᱛᱟᱵᱚᱱ ᱡᱟᱦᱟᱸ ᱫᱚ, ᱟᱵᱚᱣᱟᱜ ᱫᱟᱲᱮ ᱾ ᱚᱱᱟ ᱦᱚᱸ ᱡᱟᱹᱥᱛᱤ ᱤᱫᱤ, ᱟ ᱥᱮ, ᱚᱱᱟ ᱞᱮᱠᱟ ᱛᱮ, ᱟᱢ ᱦᱚᱢ ᱠᱟᱹᱢᱤ ᱫᱟᱨᱮᱜᱼᱟ, ᱛᱟᱭᱚᱢ ᱫᱟᱨᱟᱢ ᱵᱟᱝ
ᱮᱠᱟᱞ ᱮᱠᱟᱞ, ᱦᱚᱭ ᱾
ᱛᱟᱦᱚᱞᱮ, ᱱᱚᱣᱟ ᱫᱟᱜ ᱠᱚᱢ ᱥᱮ, ᱦᱳᱲᱩ ᱠᱚ, ᱨᱚᱦᱚᱭ ᱵᱚᱫᱚᱞ ᱫᱚ, ᱟᱨ ᱮᱴᱟᱜ ᱠᱟᱹᱢᱤ ᱠᱚᱫᱚ, ᱱᱤᱛᱚᱜ ᱫᱚ ᱪᱮᱫ ᱠᱚ, ᱦᱩᱭ ᱵᱟᱲᱟᱜ ᱠᱟᱱ ᱛᱟᱯᱮ ᱜᱮ ᱾
ᱚᱱᱠᱟ, ᱞᱮᱠᱟ ᱛᱮ ᱫᱟᱫᱟ, ᱮᱠᱷᱚᱱ ᱫᱚ, ᱵᱟᱝ ᱡᱮᱢᱚᱱ ᱪᱟᱥ ᱠᱟᱹᱢᱤ ᱥᱟᱶᱛᱮ, ᱚᱲᱟᱜ ᱠᱚᱨᱮᱱᱟᱜ, ᱚᱱᱠᱟ ᱥᱚᱵᱽᱡᱤ ᱠᱚ, ᱚᱲᱟᱜ ᱨᱮ ᱡᱚᱢ ᱞᱮᱠᱟ, ᱨᱚᱦᱚᱭ ᱦᱩᱭ ᱟᱠᱟᱱᱟ ᱾ ᱚᱱᱟ ᱠᱚᱜᱮ, ᱧᱮᱞ ᱦᱩᱭᱩᱜ ᱠᱟᱱᱟ ᱾
ᱟᱪᱪᱷᱟ ᱾ ᱟᱫᱚ ᱛᱟᱦᱚᱞᱮ, ᱱᱚᱣᱟ ᱩᱱᱟᱹᱜ ᱡᱟᱹᱥ ᱛᱤ ᱫᱟᱜ ᱮᱜ ᱠᱟᱱᱟ, ᱡᱟᱹᱯᱩᱫ ᱞᱮᱠᱟ ᱫᱚ, ᱥᱚᱵᱽᱡᱤ ᱠᱚᱫᱚ, ᱪᱮᱫ ᱵᱟᱝ ᱠᱷᱟᱨᱟᱯᱚᱜ ᱠᱟᱱᱟ?
ᱟᱫᱚ, ᱜᱚᱝᱠᱮ ᱚᱱᱟ ᱫᱚ, ᱚᱱᱠᱟ ᱜᱚᱰᱟ ᱧᱚᱜ, ᱡᱟᱭᱜᱟ ᱨᱮ ᱢᱮᱱᱟᱜᱼᱟ ᱾ ᱚᱱᱮ ᱯᱩᱨᱟᱹ ᱤᱭᱟᱹ ᱨᱮᱦᱚᱸᱸ, ᱵᱟᱝ ᱠᱟᱱᱟ, ᱚᱱᱟ ᱠᱷᱟᱹᱛᱤᱨ ᱛᱮ, ᱚᱱᱠᱟ ᱞᱮᱠᱟ ᱫᱚ, ᱵᱟᱝ ᱤᱭᱟᱹ ᱟᱠᱟᱱᱟ ᱾
ᱢᱮ, ᱥᱚᱵᱡᱤ ᱨᱚᱦᱚᱭ ᱞᱟᱹᱜᱤᱫ ᱫᱚ, ᱟᱹᱰᱤ ᱱᱟᱯᱟᱭ, ᱢᱤᱫ, ᱦᱳᱭ
ᱛᱚᱵᱮ ᱚᱸᱰᱮ ᱫᱚ, ᱚᱱᱠᱟ ᱫᱚ, ᱵᱟᱝ ᱛᱤᱸᱜᱩᱱᱟ ᱾
ᱛᱚ, ᱚᱱᱟ ᱠᱚᱦᱚᱸ, ᱱᱟᱯᱟᱭ ᱛᱮᱜᱮ, ᱦᱩᱭᱩᱜ ᱠᱟᱱᱟ, ᱱᱚᱣᱟ ᱚᱠᱛᱚ ᱨᱮᱫᱚ, ᱵᱟᱝ ᱥᱮ?
ᱦᱳᱭ ᱦᱳᱭ ᱾
ᱠᱟ, ᱛᱟᱦᱞᱮ ᱢᱟᱱᱮ, ᱵᱟᱦᱨᱮ ᱢᱟᱱᱮ, ᱮᱴᱟᱜ ᱠᱚᱣᱟᱜ ᱠᱟᱹᱢᱤ ᱠᱚᱫᱚᱢ ᱥᱮᱱᱚᱜ ᱠᱟᱱᱟ, ᱥᱮ ᱵᱟᱝ, ᱡᱮᱱᱚ ᱚᱱᱠᱟ ᱛᱚᱞᱟ ᱪᱷᱩᱲᱭᱟ. ᱣ ᱟᱲᱮᱞᱟᱜ ᱠᱚ?
ᱦᱳᱭ ᱦᱳᱭ ᱪᱟᱞᱟᱜ ᱫᱚ ᱚᱱᱟ ᱫᱚ ᱦᱳᱭᱳᱜ ᱠᱟᱱ ᱜᱮᱭᱟ, ᱟᱵᱚ ᱫᱚ ᱪᱟᱥ ᱠᱟᱹᱢᱤ ᱦᱚᱲ ᱚᱱᱟ ᱦᱚᱸ ᱥᱸᱲᱟ ᱠᱟᱜ ᱫᱚ ᱞᱟ. ᱠᱛᱤ ᱠᱟᱱ ᱜᱮᱭᱟ᱾
ᱦᱳᱭ ᱟᱫᱚ ᱚᱱᱟ ᱦᱚᱸ ᱡᱩᱫᱤ ᱚᱲᱟᱜ ᱨᱮᱱᱟᱜ ᱥᱮ ᱮᱴᱟᱜ ᱦᱚᱨᱟᱜ ᱦᱚᱸ ᱡᱩᱫᱤ ᱵᱟᱢ ᱥᱩᱨᱩ